ᱦᱚᱭ ᱢᱟᱹᱭ
ᱦᱮᱸ ᱜᱚᱢᱠᱮ ᱡᱚᱦᱟᱨ ᱜᱮ
ᱦᱮᱸ ᱡᱚᱦᱟᱨ ᱜᱮ ᱪᱮᱫ ᱵᱮᱱ ᱪᱤᱠᱟᱹᱭᱮᱫᱟ
ᱱᱚᱜᱚᱭ ᱡᱤᱨᱟᱹᱣ ᱵᱟᱲᱟ ᱦᱩᱭ ᱠᱟᱱᱟ ᱢᱟᱸᱡᱟᱱ ᱠᱟᱛᱮᱜ
ᱫᱟᱜ ᱡᱟᱹᱲᱤ ᱠᱚ ᱫᱟᱜ ᱡᱟᱹᱲᱤ ᱵᱟᱲᱟᱭᱮᱫᱟ ᱥᱮ ᱵᱟᱝ ᱟᱯᱮ ᱥᱮᱫ ᱫᱚ
ᱵᱟᱝ ᱜᱚᱝᱠᱮ ᱵᱟᱭ ᱫᱟᱜ ᱡᱟᱲᱤᱭᱟᱠᱟᱫᱟ ᱚᱱᱠᱟ ᱫᱚᱢᱮ ᱥᱤᱛᱩᱝ ᱮᱫᱟ
ᱛᱚᱞᱟ ᱠᱚᱫᱚ ᱯᱮ ᱜᱤᱰᱤ ᱥᱟᱹᱛ ᱠᱟᱫᱟ ᱥᱮ ᱵᱟᱝ
ᱛᱚᱞᱟ ᱠᱚᱫᱚ ᱵᱟᱹᱭᱦᱟᱹᱲ ᱨᱮᱭᱟᱜ ᱫᱚᱞᱮ ᱜᱤᱰᱤ ᱟᱠᱟᱫᱟ ᱟᱫᱚ ᱵᱟᱹᱫ ᱨᱮᱭᱟᱜ ᱵᱟᱹᱠᱤ ᱢᱮᱱᱟᱜᱼᱟ ᱵᱟ ᱟᱭ ᱫᱟᱲᱮᱜ ᱠᱷᱟᱹᱛᱤᱨ ᱛᱮ ᱵᱟᱭ ᱵᱟᱛᱟᱨᱚᱜ ᱠᱟᱱᱟ ᱟᱯᱮ ᱫᱚᱯᱮ ᱜᱤᱰᱤ ᱥᱟᱹᱛ ᱠᱟᱫᱟ
ᱦᱮᱸ ᱟᱞᱮ ᱦᱚᱸ ᱵᱟᱹᱭᱦᱟᱹᱲ ᱨᱮᱱᱟᱜ ᱫᱚᱞᱮ ᱜᱤᱰᱤ ᱠᱟᱫᱟ ᱟᱫᱚ ᱦᱟᱸ ᱱᱚ ᱜᱮ ᱫᱟᱜ ᱜᱮᱞᱮ ᱠᱚᱭᱚᱜ ᱦᱚᱨ ᱟᱫᱚ ᱛᱤᱥ ᱛᱮᱫ ᱡᱟᱹᱲᱤᱭᱟᱵᱚᱱᱟ ᱵᱟᱭ ᱡᱟᱹᱲᱤ ᱞᱮᱠᱷᱟᱱ ᱪᱟᱥ ᱦᱚᱸ ᱵᱟᱭ ᱜᱟᱱᱚᱜᱼᱟ ᱥᱮᱨᱢᱟ ᱡᱟᱹᱲᱤ ᱵᱷᱚᱨᱥᱟ ᱪᱟᱥ ᱛᱟᱞᱮ ᱟᱞᱮ ᱫᱚ
ᱦᱮᱸ ᱜᱚᱢᱠᱮ ᱟᱞᱮ ᱦᱚᱸ ᱚᱱᱠᱟᱟᱜᱮ ᱥᱮᱨᱢᱟ ᱡᱟᱹᱲᱤ ᱫᱟᱜ ᱵᱷᱚᱨᱥᱟ ᱜᱮ ᱟᱫᱚ ᱱᱚᱜᱼᱚᱭ ᱛᱚ ᱟᱥᱟᱲ ᱵᱚᱸᱜᱟ ᱦᱚᱸ ᱧᱮᱞ ᱧᱮᱞ ᱛᱮ ᱪᱟᱵᱟ ᱦᱤᱡᱩᱜ ᱠᱟᱱᱟ ᱦᱟᱸᱜ ᱟᱫᱚ ᱫᱟᱜ ᱜᱮᱛᱚ ᱵᱟᱭ ᱫᱟᱜ ᱟᱵᱚᱱ ᱠᱟᱱᱟ
ᱦᱮᱸ ᱢᱟ ᱜᱚᱝᱠᱮ ᱟᱯᱮ ᱥᱮᱫ ᱫᱚ ᱪᱮᱫ ᱠᱚᱯᱮ ᱪᱟᱥ ᱜᱮᱭᱟ ᱚᱱᱠᱟ ᱡᱚᱢ ᱡᱤᱱᱤᱥ ᱠᱚ ᱥᱚᱵᱽᱡᱤ ᱠᱚ
ᱥᱚᱵᱽᱡᱤ ᱠᱚ ᱱᱮᱛᱟᱨ ᱚᱱᱠᱟ ᱱᱮᱛᱟᱨ ᱫᱚ ᱱᱮᱛᱟᱨ ᱛᱮᱦᱤᱧ ᱜᱟᱯᱟ ᱫᱚ ᱤᱭᱟᱹᱜᱮ ᱪᱟᱥ ᱦᱩᱭᱩᱜᱼᱟ ᱜᱷᱟᱸᱝᱨᱟ ᱠᱚ ᱵᱷᱤᱸᱰᱤ ᱵᱮᱸᱜᱟᱲ ᱚᱱᱟ ᱜᱮ ᱡᱷᱤᱸᱜᱟᱹ ᱯᱚᱴᱚᱞ ᱚᱱᱟ ᱠᱟ. ᱡ ᱪᱟᱥ ᱦᱩᱭᱩᱜ ᱜᱮᱭᱟ
ᱚ ᱚᱱᱟ ᱟᱹᱠᱷᱨᱤᱧ ᱞᱮᱠᱟ ᱯᱮ ᱪᱟᱥᱟ ᱥᱮ ᱚᱲᱟᱜ ᱡᱚᱢ ᱞᱮᱠᱟ ᱜᱮᱯᱮ ᱟᱲᱟᱜ ᱥᱟᱠᱟᱢ ᱠᱚᱯᱮ ᱮᱨ ᱵᱟᱲᱟᱭ ᱜᱮᱭᱟᱹ
ᱦᱳᱭ ᱟᱫᱚ ᱟᱞᱮ ᱫᱚ ᱦᱟᱸᱜ ᱚᱲᱟᱜ ᱡᱚᱢ ᱞᱮᱠᱟᱜ ᱜᱮ ᱟᱫᱚ ᱡᱟᱦᱟᱸᱭ ᱟᱨᱚ ᱠᱤᱪᱷᱩ ᱢᱮᱱᱟᱜ ᱟᱠᱚ ᱟᱛᱳ ᱠᱚᱨᱮᱱ ᱩᱱᱠᱩ ᱠᱚᱣᱟᱜ ᱫᱚ ᱠᱩᱧ ᱦᱮᱱᱟᱜ ᱛᱟᱠᱚ ᱠᱷᱟᱹᱛᱤᱨ ᱛᱮ ᱩᱱᱠᱩ ᱫᱚ ᱢᱟᱱᱮ ᱟ. ᱠᱷᱨᱤᱧ ᱠᱚ ᱵᱟᱡᱟᱨ ᱛᱮᱦᱚᱸ ᱠᱚ ᱤᱫᱤ ᱜᱮᱭᱟ ᱚᱸᱰᱮ ᱠᱷᱚᱡ ᱡᱟᱦᱟᱸ ᱛᱤᱱᱟᱹᱜ ᱜᱮ ᱯᱩᱭᱥᱟᱹ ᱠᱟᱹᱣᱰᱤ ᱠᱚ ᱟᱨᱡᱟᱣᱼᱟ
ᱚᱲᱟᱜ ᱥᱚᱝᱥᱟᱨ ᱪᱟᱞᱟᱜ ᱞᱮᱠᱟ ᱪᱚᱲᱟᱣ ᱜᱚᱫᱚᱜ ᱞᱮᱠᱟ ᱢᱟᱱᱮ ᱚᱲᱟᱜ ᱥᱟᱠᱟᱢ ᱠᱷᱚᱱᱟᱜ ᱛᱚᱹ ᱨᱳᱡᱽᱜᱟᱨ ᱜᱮᱛᱟᱣᱟ
ᱦᱮᱸ ᱦᱮᱸ ᱦᱮᱸ ᱦᱮᱸ
ᱦᱮᱸ
ᱛᱟᱦᱞᱮ ᱚᱱᱛᱮ ᱚᱱᱠᱟ ᱛᱮᱦᱤᱧ ᱜᱟᱯᱟ ᱟᱯᱟᱥᱮᱫ ᱫᱚ ᱚᱱᱠᱟ ᱥᱚᱵᱽᱡᱤ ᱠᱚ ᱟᱲᱟᱜ ᱥᱟᱠᱟᱢ ᱠᱚᱫᱚ ᱚᱱᱠᱟ ᱪᱮᱫ ᱠᱚᱠᱚ ᱪᱟᱥ ᱜᱮᱭᱟ
ᱦᱮᱸ ᱚᱲᱟᱜ ᱵᱟᱲᱜᱮ ᱨᱮ ᱚᱲᱟᱜ ᱡᱚᱢ ᱞᱮᱠᱟᱟᱱ ᱫᱚ ᱟᱲᱟᱜ ᱥᱟᱠᱟᱢ ᱠᱚ ᱮᱨ ᱵᱟᱲᱟ ᱦᱩᱭᱩᱜ ᱜᱮᱭᱟ ᱟᱫᱚ ᱡᱚᱸᱰᱨᱟ ᱠᱚᱦᱚᱸ ᱠᱚ ᱞᱟᱜᱟᱣ ᱜᱮᱭᱟ ᱟᱫᱚ ᱜᱚᱝᱠᱮ ᱱᱚᱜ ᱡᱟᱦᱟᱸ ᱟᱵᱚ ᱥᱮᱴᱮᱨ ᱦᱤᱡᱩᱜ ᱠᱟᱱᱟ ᱥᱟᱱᱛᱟᱲ ᱠᱚᱣᱟᱜ ᱛᱤᱨᱤᱥᱟ ᱡᱩᱱ ᱦᱩᱞ ᱢᱟᱦᱟ ᱚᱱᱟᱫᱚ ᱟᱯᱮ ᱫᱚ ᱪᱮᱫ ᱞᱮᱠᱟ ᱯᱮ? ᱥᱟ. ᱯᱲᱟᱣ ᱜᱮ
ᱥᱟᱹᱛ ᱥᱟᱯᱲᱟᱣ ᱫᱚ ᱱᱚᱶᱟ ᱫᱚ ᱥᱟᱹᱛ ᱥᱟᱯᱲᱟᱣ ᱜᱮᱭᱟ ᱟᱫᱚ ᱩᱱᱤᱞᱳᱜ ᱢᱟᱱᱟᱣ ᱦᱩᱭᱩᱜᱼᱟ ᱥᱩᱫᱩ ᱪᱤᱨ ᱩᱰᱟᱹᱣ ᱦᱩᱭᱩᱜᱼᱟ ᱚᱱᱠᱟ ᱢᱟᱨᱟᱝ ᱥᱟᱹᱦᱤᱡ ᱫᱚ ᱵᱟᱝ ᱦᱩᱭᱩᱜᱼᱟ ᱟᱨ ᱠᱤ ᱢᱟᱱᱮ ᱚᱱᱠᱟ ᱦᱩᱰᱤᱧ ᱥᱟᱺᱦᱤᱡ ᱜᱮ ᱟᱨ ᱵᱟᱦᱟ ᱢᱟᱞᱟ ᱟᱨᱟᱣ ᱦᱩᱭᱩᱜᱼᱟ ᱟᱨ ᱚᱱᱟ ᱤᱫᱤ ᱠᱟᱛᱮᱫ ᱠᱤ ᱫᱤᱥᱟᱹ ᱛᱤᱨᱤᱥ ᱡᱩᱱ ᱫᱚ ᱪᱮᱫ ᱠᱟᱱᱟ ᱪᱮᱫᱟᱜ ᱵᱚᱱ ᱢᱟᱱᱟᱶᱟ? ᱱᱩᱠᱤᱱ ᱫᱚ ᱚᱠᱚᱭ ᱠᱟᱱᱟ ᱠᱤᱱ? ᱚᱸᱰᱮ ᱟᱨᱠᱤ ᱚᱸᱰᱮ ᱟᱨᱠᱤ ᱵᱟᱨ ᱯᱮ ᱠᱟᱛᱷᱟ ᱨᱚᱲᱚᱜᱼᱟ ᱟᱨᱠᱤ ᱜᱟᱞᱚᱪ ᱪᱟᱞᱟᱜᱼᱟ
ᱦᱮᱸ ᱚ ᱟᱫᱚ ᱜᱚᱢᱠᱮ ᱞᱤᱧ ᱞᱟᱹᱭᱫᱟ ᱟᱵᱚ ᱦᱮᱸ ᱟᱞᱮ ᱥᱮᱫ ᱦᱚᱸᱠᱚ ᱢᱟᱱᱟᱣ ᱜᱮᱭᱟ ᱟᱹᱛᱩ ᱠᱚᱨᱮ ᱚᱱᱠᱟ ᱪᱷᱩᱴᱚ ᱠᱷᱟᱴᱚ ᱜᱮᱭᱟ ᱚᱱᱠᱟ ᱞᱟᱹᱴᱩ ᱢᱟᱨᱟᱝ ᱥᱟᱺᱦᱤᱡ ᱫᱚ ᱵᱟᱝ? ᱠᱟᱹᱪᱤᱨ ᱦᱤᱯᱤᱲ ᱠᱚ ᱚᱴᱟᱝ ᱦᱩᱭᱩᱜᱼᱟ ᱟᱨ ᱮ ᱪᱤᱛᱟᱹᱨ ᱠᱚᱨᱮ ᱵᱟᱦᱟᱠᱩ ᱟᱨᱟᱣ ᱦᱩᱭᱩᱜᱼᱟ ᱛᱟᱯᱚᱨᱮ ᱢᱤᱫᱵᱟᱨ ᱠᱟᱛᱷᱟ ᱪᱮᱫ ᱫᱤᱱ ᱠᱟᱱᱟ ᱵᱟᱝ ᱠᱟᱱᱟ ᱚᱱᱠᱟ ᱜᱮ ᱦᱩᱭᱩᱜᱼᱟ ᱟᱫᱚ ᱜᱚᱢᱠᱮ ᱚᱱᱠᱟ ᱥᱟᱱᱛᱟᱲ ᱟᱵᱚ ᱥᱟᱱᱛᱟᱲᱟᱜ ᱚᱱᱠᱟᱱ ᱴᱷᱟᱶ ᱠᱚᱨᱮ ᱵᱟᱵᱮᱱ ᱪᱟᱞᱟᱣ ᱵᱟᱲᱟ ᱠᱟᱱᱟ ᱚᱸᱰᱮ ᱟᱵᱚ ᱥᱟᱱᱛᱟᱲ ᱠᱚᱣᱟᱜ ᱧᱩᱛᱩᱢᱟᱱ ᱴᱷᱟᱶ ᱠᱚᱨᱮ
ᱚᱱᱠᱟ ᱫᱚ ᱦᱟᱸᱜ ᱪᱟᱞᱟᱣ ᱵᱟᱝ ᱦᱩᱭ ᱠᱟᱱᱟ ᱦᱟᱸᱜ ᱚᱱᱠᱟ ᱚᱠᱛᱚ ᱠᱚ ᱵᱟᱝ ᱧᱟᱢ ᱠᱷᱟᱹᱛᱤᱨ ᱚᱲᱟᱜ ᱨᱮᱱᱟᱜ ᱠᱟᱹᱢᱤ ᱠᱚᱨᱮ ᱦᱸ ᱵᱮᱥᱛᱚᱛᱟ ᱠᱷᱟᱹᱛᱤᱨ ᱛᱮ ᱪᱟᱞᱟᱣ ᱠᱚ ᱵᱟᱝ ᱥᱚᱢᱵᱷᱚᱵ ᱟᱠᱟᱱᱟ ᱟᱨ ᱪᱟᱞᱟᱣ ᱨᱮᱱᱟᱜ ᱤᱪᱪᱷᱟᱹ ᱫᱚ ᱢᱮᱱᱟᱜ ᱜᱮᱭᱟ ᱜᱮᱭᱟ ᱟᱫᱚ ᱪᱮᱥᱴᱟᱭ ᱦᱩᱭᱩᱜᱼᱟ ᱯᱚᱨᱮᱨ ᱠᱷᱮᱛᱨᱮ ᱪᱟᱞᱟᱜ ᱨᱮᱭᱟᱜ
ᱟᱫᱚ ᱟᱯᱮ ᱜᱷᱟᱨᱚᱡᱽ ᱨᱮᱫᱚ ᱯᱮ ᱛᱤᱱᱟᱹᱜ ᱦᱚᱲ- ᱟ
ᱟᱞᱮ ᱜᱷᱟᱨᱚᱸᱡᱽ ᱨᱮᱫᱚ ᱚᱠᱷᱚᱱ ᱱᱤᱛ ᱫᱚᱯᱟᱨ ᱛᱚ ᱵᱚᱨᱛᱚᱢᱟᱱ ᱫᱚᱚ ᱯᱩᱱ ᱦᱚᱲ ᱪᱷᱚ ᱡᱚᱱᱞᱮ ᱛᱟᱦᱮᱸ ᱠᱟᱱᱟ ᱟᱫᱚ ᱱᱤᱛᱚᱜ ᱵᱚᱨᱫᱷᱚᱢᱟᱱ ᱨᱮᱫᱚ ᱯᱩᱱ ᱦᱚᱲ ᱦᱮᱱᱟᱜ ᱞᱮᱭᱟ
ᱟᱫᱚ ᱜᱚᱝᱠᱮ ᱟᱵᱮᱱ ᱪᱮᱫ ᱠᱚᱵᱮᱱ ᱪᱤᱠᱟᱹ ᱵᱟᱲᱟᱭ ᱜᱮᱭᱟ ᱱᱚᱣᱟ ᱫᱤᱱᱟᱹᱢ ᱫᱤᱱ ᱡᱤᱭᱚᱱ
ᱫᱤᱱᱟᱹᱢ ᱫᱤᱱ ᱡᱤᱭᱚᱱᱟᱹᱭ ᱞᱮᱠᱟᱛᱮ ᱞᱟᱹᱭ ᱞᱮᱠᱷᱟᱱ ᱫᱚ ᱟᱹᱞᱤᱧ ᱫᱚ ᱦᱟᱸᱜ ᱱᱤᱛᱚᱜ ᱚᱲᱟᱜ ᱨᱮᱫᱚ ᱵᱟᱹᱱᱩᱜ ᱞᱤᱧᱟ ᱵᱟᱭᱨᱮ ᱨᱮ ᱢᱮᱱᱟᱜ ᱞᱤᱧᱟ ᱵᱟᱭᱨᱮ ᱵᱚᱞᱛᱮ ᱟᱹᱞᱤᱧ ᱫᱚ ᱱᱤᱛᱚᱜ ᱢᱟᱱᱮ ᱚᱞᱚᱜ ᱠᱟᱱᱟᱞᱤᱧ ᱟᱨᱠᱤ
ᱦ ᱚᱞᱚᱜ ᱯᱟᱲᱦᱟᱜ ᱮᱠᱷ ᱡᱤᱭᱚᱱ ᱵᱮᱱ ᱠᱷᱟᱸᱰᱟᱣ ᱮᱫᱟ ᱵᱟᱝ
ᱦᱮᱸ ᱦᱮᱸ
ᱦ ᱱ ᱱᱤᱛᱚᱜ ᱡᱮ ᱱᱤᱛᱚᱜ ᱚᱠᱛᱚ ᱨᱮᱫᱚ ᱱᱟᱦᱟᱜ ᱚᱠᱛᱚ ᱫᱚ ᱦᱮᱸ ᱚᱞᱚᱜ ᱯᱟᱲᱦᱟᱣ ᱦᱚᱸ ᱞᱟᱹᱠᱛᱤ ᱠᱟᱱ ᱜᱮᱭᱟ ᱵᱟᱝ ᱚᱞ ᱯᱟᱲᱦᱟᱣ ᱨᱮᱦᱚᱸ ᱟᱵᱚᱣᱟᱜ ᱥᱟᱱᱛᱟᱲ ᱥᱚᱢᱟᱡᱽ ᱞᱟᱦᱟ ᱥᱮᱫ ᱵᱟᱝ ᱪᱟᱞᱟᱜᱼᱟ
ᱦᱮᱸ ᱮᱠᱫᱚᱢᱠᱟᱞᱮᱠᱟᱞ
ᱟᱨ ᱩᱛᱱᱟᱹᱣ ᱩᱛᱱᱟᱹᱣ ᱵᱟᱝ ᱩᱛᱱᱟᱹᱜᱼᱟ
ᱛᱟᱦᱞᱮ ᱟᱵᱮᱱ ᱫᱚ ᱵᱚᱨᱛᱷᱚᱢᱟᱱ ᱨᱮ ᱪᱮᱫ ᱵᱮᱱ ᱪᱤᱠᱟᱹᱭ ᱜᱮᱭᱟ
ᱦᱮᱸ ᱟᱹᱞᱤᱧ ᱫᱚ ᱚᱲᱟᱜ ᱠᱚᱨᱮ ᱚᱲᱟᱜ ᱠᱚᱨᱮ ᱜᱮᱞᱤᱧ ᱛᱟᱦᱮᱸ ᱵᱟᱲᱟᱜ ᱠᱟᱱᱟ ᱟᱫᱚ ᱦᱚᱸᱜᱼᱚᱭ ᱥᱟᱢᱱᱮ ᱨᱮ ᱪᱟᱥ ᱵᱟᱥ ᱢᱮᱱᱟᱜ ᱟᱠᱟᱫᱟ ᱟᱫᱚ ᱟᱵᱚ ᱥᱟᱱᱛᱟᱲ ᱦᱚᱸ ᱵᱟᱢ ᱪᱟᱥ ᱞᱮᱠᱷᱟᱱ ᱫᱚ ᱪᱮᱫ ᱮᱢ ᱡᱚᱢᱟ ᱟᱫᱚ ᱚᱱᱠᱟ ᱫᱚ ᱟᱫᱚ ᱚᱱᱠᱟ ᱚᱲᱟᱜ ᱠᱚᱨᱮ ᱜᱮᱞᱤᱧ ᱛᱟᱦᱮᱸ ᱵᱟᱲᱟᱜᱼᱟ ᱠᱟᱹᱢᱤ ᱵᱟᱲᱟᱭᱟ ᱟᱫᱚ ᱚᱱᱠᱟ ᱞᱮᱠᱟ ᱫᱚ ᱚᱞᱚᱜ ᱡᱤᱭᱚᱱ ᱠᱷᱚᱱ ᱫᱚᱞᱤᱧ ᱥᱟᱦᱟᱣ ᱟᱠᱟᱱᱟ ᱮᱠᱷᱚᱱ ᱫᱚ ᱚᱱᱠᱟ ᱚᱲᱟᱜ ᱜᱷᱟᱨᱚᱸᱡᱽ ᱨᱮ ᱛᱷᱚᱲᱟ ᱮᱴᱠᱮᱴᱚᱬᱮ ᱠᱷᱟᱹᱛᱤᱨ ᱛᱮ ᱵᱟᱝ ᱞᱤᱧ ᱚᱞ ᱯᱟᱲᱦᱟᱣ ᱫᱟᱲᱮ ᱠᱟᱣᱫᱟ
ᱦᱮᱸ ᱦᱮᱸ ᱚᱱᱟ ᱦᱚᱸ
ᱜᱷᱟᱨᱚᱸᱧᱡᱽ ᱡᱤᱭᱚᱱ ᱠᱷᱟᱸᱰᱟᱣ ᱦᱩᱭᱩᱜ ᱠᱟᱱᱟ ᱜᱷᱟᱨᱚᱸᱧᱡᱽ ᱨᱮᱜᱮ ᱠᱟᱹᱢᱤ ᱵᱟᱲᱟ ᱦᱩᱭᱩᱜ ᱠᱟᱱᱟ
ᱚ ᱟᱨ ᱛᱟᱦᱞᱮ ᱜᱷᱟᱷᱟᱨᱚᱡᱽ ᱨᱮᱭᱟᱜ ᱚᱱᱠᱟ ᱜᱷᱟᱨᱚᱸᱡᱽ ᱫᱚ ᱛᱤ ᱚᱠᱚᱭ ᱠᱚ ᱢᱮᱱᱟᱜ ᱯᱮᱭᱟ ᱟᱯᱮ ᱫᱚ
ᱟᱞᱮ ᱦᱚᱸ ᱱᱤᱛᱳ ᱫᱚ ᱯᱩᱱ ᱦᱚᱲ ᱜᱮᱭᱟᱞᱮ ᱯᱩᱱ ᱦᱚᱲ ᱟᱞᱮ ᱜᱮ ᱢᱮᱱᱟᱜ ᱠᱟᱜ ᱞᱮᱭᱟ
ᱟᱪᱪᱷᱟ ᱟᱨ ᱛᱟᱦᱞᱮ ᱜᱚᱢᱠᱮ ᱟᱵᱮᱱ ᱫᱚ ᱚᱱᱠᱟ ᱮ ᱡᱟᱦᱟᱸ ᱠᱚᱨᱮᱜ ᱚᱱᱠᱟ ᱫᱟᱬᱟᱱ ᱪᱟᱞᱟᱣ ᱵᱟᱲᱟ ᱠᱟᱱᱟ ᱵᱮᱱ ᱥᱮ ᱵᱟᱝ ᱚᱠᱟ ᱠᱚᱨᱮ ᱵᱮᱱ ᱪᱟᱞᱟᱣ ᱵᱟᱲᱟ ᱟᱠᱟᱱᱟ
ᱠᱟᱛᱷᱟ ᱵᱟᱲᱟ ᱫᱚ ᱟᱵᱚᱣᱟᱜ ᱤᱭᱟᱹ ᱴᱷᱟᱶ ᱠᱚᱨᱮ ᱫᱚ ᱟᱹᱞᱤᱧ ᱦᱚᱸᱚᱸ ᱦᱚᱸ ᱵᱟᱹᱞᱤᱧ ᱪᱟᱞᱟᱣ ᱜᱚᱫ ᱠᱟᱫᱟ ᱚᱱᱠᱟ ᱚᱠᱛᱚ ᱱᱟᱹᱯᱤᱛ ᱠᱚ ᱵᱟᱝ ᱠᱷᱟᱹᱛᱤᱨᱟᱱ ᱛᱮ ᱟᱹᱞᱤᱧᱟᱜ ᱦᱚᱸ ᱢᱚᱱᱮ ᱠᱚ ᱢᱮᱱᱟᱜ ᱜᱮᱭᱟ ᱪᱟᱞᱟᱣ ᱨᱮᱱᱟᱜ ᱠᱤᱱᱛᱩ ᱚᱠᱛᱚ ᱱᱟᱹᱯᱤᱛ ᱜᱮ ᱵᱟᱹᱞᱤᱧ ᱧᱟᱢ ᱱᱟᱦᱟᱸᱜ ᱛᱤᱥ ᱞᱤᱧ ᱪᱟᱞᱟᱜ ᱠᱟᱱᱟ ᱚᱠᱛᱚ ᱱᱟᱹᱯᱤᱛ ᱜᱮ ᱞᱟᱹᱭᱟ
ᱦᱮᱸ ᱦᱮᱸ ᱟᱫᱚ ᱚᱲᱟᱜ ᱨᱮ ᱠᱟᱹᱢᱤ ᱠᱚ ᱛᱟᱦᱮᱱ ᱠᱷᱟᱡ ᱫᱚ ᱛᱚ ᱪᱤᱠᱟᱹᱛᱮᱢ ᱪᱟᱞᱟᱼᱟ
ᱟᱫᱚ ᱚᱲᱟᱜ ᱨᱮᱱᱟᱜ ᱚᱱᱠᱟ ᱠᱟᱹᱢᱤ ᱠᱷᱟᱹᱛᱤᱨ ᱟᱱᱛᱮ ᱵᱟᱹᱞᱤᱧ ᱪᱟᱞᱟᱣ ᱫᱟᱲᱮ ᱠᱟᱫᱟ ᱟᱫᱚ ᱪᱟᱞᱟᱜ ᱢᱟ ᱥᱟᱱᱟᱭ ᱞᱤᱜᱮ ᱟᱢᱫᱟ ᱡᱟᱭᱜᱟ ᱜᱮ
ᱦᱮᱸ ᱟᱫᱚ ᱜᱚᱢᱠᱮ ᱟᱵᱚᱣᱟᱜ ᱚᱱᱠᱟ᱾ ᱥᱟᱱᱛᱟᱲ ᱡᱟᱭᱜᱟ ᱡᱮᱢᱚᱱ ᱞᱩᱜᱩᱼᱵᱩᱨᱩ ᱢᱮᱱᱟᱜ ᱛᱟᱵᱚᱱᱟ᱾ ᱛᱮᱞᱠᱩᱯᱤ ᱵᱟᱹᱨᱱᱤ ᱜᱷᱟᱴ ᱦᱮᱱᱟᱜ ᱛᱟᱵᱚᱱᱟ ᱟᱨᱚ ᱟᱨ ᱪᱮᱫ ᱠᱚ ᱢᱮᱱᱟᱜᱼᱟ ᱜᱚᱢᱠᱮ?
ᱩᱸ ᱛᱮᱞᱠᱩᱞᱯᱤ ᱵᱟᱹᱨᱱᱤᱜᱷᱟᱴ ᱢᱮᱱᱟᱜᱼᱟ ᱚᱱᱛᱮ ᱚᱡᱳᱫᱽᱫᱷᱟ ᱥᱮᱸᱫᱽᱨᱟ ᱢᱮᱱᱟᱜ ᱟᱠᱟᱫᱟ᱾ ᱟᱵᱚ ᱤᱭᱟᱹ ᱨᱮᱱᱟᱜ ᱢᱟᱱᱮ ᱥᱮᱨᱣᱟ ᱨᱮᱱᱟᱜ᱾ ᱥᱮᱸᱫᱽᱨᱟ ᱠᱟᱱ ᱛᱟᱵᱚᱱᱟ᱾ ᱚᱸᱰᱮ ᱦᱚᱸ ᱥᱩᱛᱟᱹᱱ ᱴᱟᱺᱰᱤ ᱨᱮ ᱟᱭᱢᱟ ᱥᱮᱨᱣᱟ ᱨᱮᱱᱟᱜ ᱜᱟᱞᱢᱟᱨᱟᱣ ᱠᱚ ᱢᱮᱱᱟᱜ ᱟᱠᱟᱫᱟ᱾ ᱫᱤᱥᱣᱟᱹ ᱠᱚ ᱟᱹᱰᱤ-ᱟᱹᱰᱤ ᱫᱤᱥᱚᱢ ᱠᱷᱚᱱᱟᱜ ᱫᱤᱥᱣᱟᱹ ᱠᱚᱠᱚ ᱦᱤᱡᱩᱜᱼᱟ᱾
ᱦᱮᱸ ᱦᱮᱸ ᱢᱟᱱᱮ ᱡᱟᱦᱟᱸ ᱛᱤᱱᱟᱹᱜ ᱫᱤᱥᱚᱢ ᱫᱤᱥᱚᱢ ᱨᱮᱱ ᱥᱟᱱᱛᱟᱲ ᱠᱚ ᱦᱮᱱᱟᱜ ᱠᱚ ᱠᱚᱣᱟ ᱚᱸᱰᱮ ᱟᱨᱠᱤ ᱠᱚ ᱢᱤᱫᱚᱜᱼᱟ ᱟᱨᱠᱤ ᱦᱮᱸ ᱥᱮ
ᱚᱸᱰᱮ ᱥᱩᱛᱟᱹᱱ ᱴᱟᱺᱰᱤ ᱨᱮᱠᱚ ᱡᱟᱣᱨᱟᱜᱼᱟ᱾
ᱦᱮᱸ ᱦᱮᱸ
ᱚᱡᱳᱫᱽᱫᱷᱟ ᱥᱮᱸᱫᱽᱨᱟ ᱫᱚ ᱟᱹᱰᱤ ᱤᱭᱟᱹ ᱜᱮᱭᱟ ᱢᱟᱱᱮ ᱠᱟᱛᱷᱟ ᱨᱮ ᱵᱟᱠᱚ ᱞᱟᱹᱭ ᱠᱮᱫᱟ ᱦᱮᱸ ᱵᱟᱝ ᱫᱚ ᱵᱟᱝ ᱫᱚ ᱡᱤᱞᱮᱢ ᱟᱹᱜᱩᱭ ᱵᱟᱝ ᱫᱚ ᱡᱤᱞᱮᱢ ᱤᱫᱤ ᱦᱚᱴᱚ ᱠᱟᱜ ᱠᱟᱱ᱾ ᱨᱟ ᱥᱮᱸᱫᱽᱨᱟ ᱢᱟᱱᱮ ᱛᱚ ᱞᱟᱹᱲᱦᱟᱹᱭ ᱜᱮ ᱮ᱾ ᱥᱮᱸᱫᱽᱨᱟ ᱢᱟᱱᱮ ᱛᱚ ᱢᱤᱫᱴᱟᱝ ᱞᱟᱹᱲᱦᱟᱹᱭ ᱜᱮ ᱡᱤᱵᱽ ᱡᱤᱭᱟᱹᱞᱤ ᱥᱟᱶᱛᱮ ᱞᱟᱹᱲᱦᱟᱹᱭ ᱠᱟᱛᱮ ᱫᱟᱬᱮᱱ ᱦᱩᱭᱩᱜ ᱛᱟᱢᱟ ᱛᱚᱵᱮᱭᱟᱱᱤᱡ ᱛᱚ᱾ ᱦᱚᱸ ᱟᱹᱜᱩᱭᱮᱢᱟ᱾
ᱦᱮᱸ ᱦᱮᱸ ᱱᱚᱣᱟ ᱫᱚ ᱮᱠᱫᱚᱢ ᱥᱟᱹᱨᱤ ᱠᱟᱛᱷᱟ ᱠᱟᱱ ᱜᱮᱭᱟ ᱜᱚᱝᱠᱮ᱾
ᱮ ᱚᱠᱮ ᱚᱱᱠᱟ ᱫᱚ ᱟᱯᱮ ᱫᱚᱯᱮ ᱥᱮᱸᱫᱽᱨᱟ ᱵᱟᱲᱟᱭ ᱜᱮᱭᱟ᱾ ᱥᱮ ᱵᱟᱯᱮ ᱥᱮᱸᱫᱽᱨᱟᱭᱟ᱾
ᱦᱮᱸ ᱟᱞᱮ ᱥᱮᱸᱫᱽᱨᱟ ᱫᱚᱠᱚ ᱪᱟᱞᱟᱜ ᱜᱮᱭᱟ ᱟᱫᱚ ᱦᱟᱸᱜ᱾ ᱱᱝᱠᱟᱱ ᱦᱚᱲ ᱫᱚ ᱦᱟᱸᱜ ᱚᱱᱠᱟ ᱫᱤᱥᱚᱢ ᱨᱮᱱᱟᱜ ᱡᱟᱦᱟᱸ ᱚᱱᱠᱟ ᱡᱟᱦᱟᱸ ᱠᱚᱨᱮᱜ ᱥᱮᱸᱫᱽᱨᱟ ᱠᱚ ᱪᱟᱞᱟᱜ ᱜᱮᱭᱟ᱾ ᱡᱮ ᱡᱚᱛᱚ ᱫᱤᱥᱚᱢ ᱨᱮᱱ ᱠᱚ ᱡᱟᱣᱨᱟᱜᱼᱟ ᱚᱱᱠᱟᱱ ᱥᱮᱸᱫᱽᱨᱟ ᱫᱚ ᱦᱟᱸᱜ ᱪᱟᱞᱟᱣ ᱵᱟᱝ ᱦᱩᱭ ᱠᱟᱱᱟ᱾ ᱮ ᱟᱛᱩ ᱨᱮᱜᱮ ᱚᱱᱠᱟ ᱡ ᱛᱟᱯᱚᱨ ᱡᱟᱦᱟᱱᱟᱜ ᱚᱱᱠᱟ ᱯᱷᱟᱸᱠᱟ ᱚᱱᱟ ᱡᱚᱠᱷᱚᱱ ᱯᱷᱟᱸᱠᱟ ᱠᱚ ᱛᱟᱦᱮᱱᱟ ᱠᱟᱹᱢᱤ ᱠᱚ ᱵᱟᱝ ᱛᱟᱦᱮᱱᱟ᱾ ᱩᱱ ᱥᱩᱚᱢᱚᱭ ᱟᱹᱛᱩ ᱨᱮᱜᱮ ᱟᱞᱮ ᱟᱹᱛᱩ ᱥᱮᱫ ᱫᱚ ᱚᱱᱠᱟ ᱫᱚᱢᱮ ᱜᱟᱡᱟᱲ ᱜᱮᱭᱟ ᱥᱮ ᱟᱫᱚ᱾ ᱚᱱᱠᱟ ᱦᱟᱞᱠᱟ ᱵᱤᱨ ᱠᱚ ᱢᱮᱱᱟᱜᱼᱟ ᱥᱟᱨᱡᱚᱢ ᱵᱤᱨ ᱫᱚ ᱵᱟᱝ ᱠᱟᱱᱟ᱾ ᱦᱮᱸ ᱵᱤᱨ ᱞᱮᱠᱟ ᱜᱮ ᱵᱚᱞᱟ ᱪᱚᱞᱮ᱾ ᱟᱫᱚ ᱚᱱᱟ ᱠᱚᱨᱮ ᱜᱮᱞᱮ ᱪᱟᱞᱟᱜᱼᱟ ᱠᱩᱞᱟᱹᱭ ᱨᱩᱰᱟᱹ ᱠᱚ ᱥᱚᱜᱚᱫ ᱠᱚ ᱩᱱᱠᱩ ᱠᱚᱜᱮ ᱞᱮ ᱜᱚᱡᱽ ᱠᱚᱣᱟ ᱥᱩᱠᱨᱤ ᱠᱚᱫᱚ ᱵᱟᱹᱱᱩᱜ ᱠᱚᱣᱟ᱾
ᱟᱫᱚ ᱚᱸᱰᱮ ᱜᱮ ᱟᱵᱚ ᱥᱮᱨᱣᱟ ᱨᱮᱱᱟᱜ ᱯᱮ ᱢᱟᱱᱮ ᱥᱚᱠ ᱯᱮ ᱢᱮᱴᱟᱣᱟ ᱵᱟᱝ?
ᱦᱮᱸ ᱦᱮᱸ ᱢᱟᱱᱮ ᱡᱟᱦᱟᱸᱭ ᱵᱟᱠᱚ ᱪᱟᱞᱟᱣ ᱫᱟᱲᱮᱭᱟᱜ ᱠᱟᱱᱟ ᱟᱫᱚ ᱚᱸᱰᱮ ᱜᱮ
ᱦᱮᱸ ᱦ ᱚᱱᱟ ᱡᱚᱢᱧᱩ ᱠᱚᱫᱚ ᱪᱮᱫ ᱠᱚᱵᱮᱱ ᱠᱩᱥᱤᱭᱟᱜ ᱜᱮᱭᱟ ᱚᱱᱠᱟ ᱞᱮᱠᱟ
ᱡᱚᱢ ᱧᱩ ᱠᱚᱫᱚ ᱟᱵᱚᱣᱟᱜ ᱡᱚᱢ ᱧᱩ ᱠᱚᱫᱚ ᱢᱟᱱᱮ ᱨᱟᱯᱟᱜ ᱞᱟᱫ ᱡᱤᱞ ᱠᱚ
ᱳᱴ ᱠᱚᱵᱚᱱ ᱠᱩᱥᱤᱭᱟᱜ-ᱟ ᱥᱮ ᱟᱵᱚ ᱥᱟᱱᱛᱟᱲᱟᱜ ᱚᱱᱟ ᱯᱤᱴᱷᱟᱹ ᱞᱮᱴᱚ ᱞᱟᱜ ᱨᱟᱯᱟᱜ ᱚᱱᱟ ᱠᱚᱵᱮᱱ ᱠᱩᱥᱤᱭᱟᱜ ᱜᱮᱭᱟ ᱚᱠᱟᱴᱟᱜ ᱡᱟᱹᱥᱛᱤ ᱫᱚ ᱠᱩᱥᱤᱭᱟᱜ-ᱟ
ᱦᱮᱸ ᱞᱮᱴᱚ ᱫᱚ ᱜᱚᱢᱠᱮ ᱟᱞᱮ ᱥᱮᱫ ᱫᱚ ᱵᱟᱞᱮ ᱞᱮᱴᱚ ᱜᱮᱭᱟ ᱢᱟᱱᱮ ᱡᱤᱞ ᱠᱚᱫᱚ ᱦᱮ ᱞᱟᱫ ᱫᱚᱞᱮ ᱞᱟ ᱫᱟᱜ ᱫᱚ ᱞᱮᱴᱚ ᱫᱚ ᱵᱟᱝ ᱞᱮᱴᱚᱭ ᱜᱮᱭᱟ ᱦᱮᱸ ᱵᱟᱡᱟᱨ ᱠᱚ ᱦᱚᱸ ᱚᱱᱟ ᱯᱷᱟᱥᱴ ᱯᱷᱩᱰ ᱠᱚ ᱩᱱᱟᱹᱜ ᱫᱚ ᱵᱟᱭ ᱵᱷᱟᱹᱜᱤᱭᱟ ᱚᱱᱟ ᱥᱩᱱᱩᱢ ᱡᱤᱱᱤᱥ ᱛᱚ ᱞᱟᱡ ᱠᱚᱭ ᱵᱟᱹᱲᱤᱡᱟ ᱟᱫᱚ ᱚᱱᱟᱛᱮ ᱟᱫᱚ ᱡᱚᱢ ᱫᱚ ᱦᱩᱭᱩᱜ ᱜᱮᱭᱟ ᱯᱨᱟᱭ ᱫᱚ ᱵᱟᱝ ᱡᱚᱢ ᱦᱩᱭᱩᱜᱼᱟ
ᱢᱟᱱᱮ ᱠᱚᱱᱳ ᱠᱚᱱᱳ ᱥᱚᱢᱚᱭ ᱠᱷᱟᱢ ᱠᱷᱭᱟᱞᱤ ᱵᱟᱝ
ᱦᱮᱸ ᱦᱮᱸ ᱦᱮᱸ ᱠᱷᱟᱢ ᱜᱮ
ᱦᱮᱸ ᱡᱚᱢ ᱫᱚ ᱡᱚᱢ ᱜᱮᱭᱟ ᱵᱟᱝ ᱨᱮᱦᱚᱸ ᱵᱟᱝ ᱟᱫᱚ ᱚᱱᱠᱟ ᱦᱚᱸ
ᱟᱨ
ᱟᱫᱚ ᱚᱱᱠᱟ ᱥᱮᱨᱣᱟ ᱨᱮᱱᱟᱜ ᱫᱚ ᱪᱮᱫ ᱠᱚᱵᱮᱱ ᱵᱟᱲᱟᱭ ᱟᱵᱚ ᱥᱟᱱᱛᱟᱲ ᱠᱚᱣᱟᱜ ᱪᱮᱫ ᱠᱚ ᱥᱟᱯᱟᱵ ᱨᱮᱱᱟᱜ ᱧᱩᱛᱩᱢ ᱵᱮᱱ ᱵᱟᱲᱟᱭ ᱜᱮᱭᱟ ᱵᱟ ᱪᱮᱫ ᱠᱚᱵᱮᱱ ᱧᱮᱞ ᱠᱟᱫᱟ
ᱚᱱᱠᱟ ᱧᱮᱞ ᱞᱮᱠᱟᱫᱚ ᱡᱟᱦᱟᱸ ᱱᱤᱛᱚᱜ ᱵᱟᱹᱱᱩᱜ ᱛᱟᱵᱚᱱᱟ
ᱤ ᱰᱷᱤᱝᱠᱤ ᱦᱚᱞᱤᱧ ᱧᱮᱞ ᱟᱠᱟᱜᱼᱟ ᱟᱞᱮ ᱟᱛᱳ ᱨᱮᱜᱮ ᱛᱟᱦᱮᱸ ᱠᱟᱱᱟ ᱰᱷᱤᱝᱠᱤ ᱟᱫᱚ ᱱᱮᱛᱟᱨ ᱫᱚ ᱦᱟᱸᱜ ᱱᱮᱛᱟᱨ ᱫᱚ ᱰᱷᱤᱝᱠᱤ ᱫᱚ ᱵᱟᱹᱱᱩᱜ ᱠᱟᱜᱼᱟ ᱱᱮᱛᱟᱨ ᱫᱚ ᱯᱨᱟᱭ ᱚᱲᱟᱜ ᱨᱮᱜᱮ ᱵᱟᱝ ᱛᱟᱦᱮᱱ ᱠᱟᱱᱟ
ᱦᱮᱸ ᱥᱮᱫᱟᱭ ᱫᱚ ᱚᱱᱟ ᱰᱷᱤᱝᱠᱤ ᱨᱮᱜᱮ ᱠᱚ ᱤᱭᱟᱹᱟᱹᱜ
ᱦᱮᱸ ᱦᱮᱸ ᱦᱮᱸ ᱦᱩᱲᱩ ᱠᱚ ᱚᱱᱟ ᱨᱮᱜᱮ ᱠᱚ ᱪᱟᱣᱞᱮᱭᱮᱫ ᱛᱟᱦᱮᱸᱱᱟ ᱱᱮᱛᱟᱨ ᱫᱚ ᱡᱮᱢᱚᱱ ᱠᱚᱞ ᱛᱮᱵᱚᱱ ᱤᱫᱤᱭᱮᱫᱟ ᱠᱚᱞ ᱨᱮᱵᱚᱱ ᱞᱟᱹᱦᱩᱫ ᱟᱹᱜᱩᱭᱮᱫᱟ ᱟᱫᱚ ᱩᱱ ᱱᱮᱛᱟᱨ ᱩᱱ ᱥᱚᱢᱚᱭ ᱫᱚ ᱢᱟᱱᱮ ᱠᱚᱞ ᱛᱮᱫᱚ ᱵᱟᱠᱚ ᱤᱫᱤᱭᱮᱫ ᱛᱟᱦᱮᱱᱟ ᱚᱸᱰᱮ ᱠᱚ ᱵᱟᱨ ᱦᱚᱲ ᱢᱤᱫ ᱢᱤᱫ ᱦᱚᱲ ᱛᱟᱭᱚᱢ ᱥᱮᱫ ᱨᱮ ᱞᱮᱵᱮᱫᱟ ᱟᱨ ᱟᱨ ᱥᱟᱢᱟᱝ ᱥᱮᱫ ᱨᱮ ᱢᱤᱫ ᱦᱚᱲ ᱚᱸᱰᱮ ᱩᱰᱩᱜ ᱦᱚᱨᱟᱹᱭ-ᱟᱭ᱾
ᱱᱮᱛᱟᱨ ᱨᱮᱱ ᱦᱟᱸᱜ ᱱᱟᱦᱟᱜ ᱜᱤᱫᱽᱨᱟᱹ ᱠᱚᱫᱚ ᱚᱱᱟ ᱫᱚ ᱦᱟᱸᱜ ᱵᱟᱠᱚ ᱧᱮᱞ ᱠᱟᱫᱟ᱾
ᱵᱟᱝ ᱵᱟᱝ ᱵᱟᱝ ᱱᱟᱦᱟᱜ ᱜᱤᱫᱽᱨᱟᱹ ᱠᱚᱫᱚ ᱧᱮᱞ ᱞᱮᱠᱷ ᱠᱷᱟᱡ ᱠᱚ ᱞᱟᱹᱭ ᱟᱠᱚ ᱱᱚᱣᱟ ᱫᱚ ᱪᱤᱫ ᱠᱟᱱ ᱪᱚᱝ ᱪᱤᱫ ᱠᱟᱴ ᱠᱚ ᱫᱚᱦᱚ ᱟᱠᱟᱜᱼᱟ᱾
ᱟᱵᱟᱨ ᱵᱟᱹᱭ ᱵᱟᱹᱭᱛᱮ ᱱᱮᱛᱟᱨ ᱫᱚ ᱧᱮᱞ ᱵᱮᱱ ᱵᱟᱸᱫᱤ ᱦᱚᱸᱼᱼ ᱵᱟ ᱢᱩᱨᱟᱹᱭ ᱦᱚᱸ ᱪᱟᱵᱟᱜ ᱠᱟᱱᱟ ᱦᱮᱸ᱾
ᱵᱟᱸᱫᱮ ᱮᱢᱟᱱ ᱚᱱᱟ ᱵᱩᱥᱩᱵ ᱨᱮᱱᱟᱜ ᱡᱟᱦᱟᱸ ᱵᱚᱲ ᱠᱚ ᱩᱧᱟ ᱚᱱᱟ᱾ ᱩᱧ ᱦᱚᱸ ᱱᱮᱛᱟᱨ ᱫᱚᱠᱚ ᱦᱤᱲᱤᱧᱮᱜᱼᱟ ᱡᱮ ᱵᱚᱲ ᱩᱱᱟᱹᱜ ᱢᱚᱴᱟ ᱠᱚ ᱩᱧᱟ ᱵᱩᱥᱩᱵ ᱨᱮᱭᱟᱜ᱾ ᱚᱱᱟ ᱩᱧ ᱦᱚᱸ ᱱᱮᱛᱟᱨ ᱫᱚ ᱟᱫᱚ ᱵᱟᱠᱚ ᱫᱟᱲᱮᱭᱟᱜᱼᱟ᱾
ᱜᱚᱝᱠᱮ ᱤᱭᱟᱹ ᱠᱚᱫᱚ ᱵᱮᱱ ᱧᱮᱞ ᱠᱟᱫᱟ ᱥᱮ ᱵᱟᱝ ᱦᱟᱸᱜ ᱚᱱᱮ ᱚᱱᱟ ᱪᱮᱫ ᱨᱮᱱᱟᱜ ᱠᱚ ᱨᱟᱢᱵᱲᱟᱠᱚ ᱫᱟᱹᱞ ᱫᱚ ᱚᱱᱟ᱾ ᱚᱱᱟ ᱫᱷᱤᱨᱤ ᱞᱮᱠᱟ ᱪᱟᱠᱤ ᱞᱮᱠᱟ ᱠᱚ ᱟᱹᱪᱩᱨᱟᱦᱟᱸᱜ᱾
ᱤᱧᱮᱞ ᱦᱩᱭ ᱠᱟᱱᱟ ᱧᱮᱞ ᱦᱩᱭ ᱟᱠᱟᱱᱟ᱾
ᱚᱱᱟ ᱠᱚᱫᱚ ᱱᱮᱛᱟᱨ ᱫᱚ ᱟᱵᱚ ᱥᱟᱱᱛᱟᱲ ᱥᱚᱢᱟᱡᱽ ᱨᱮᱫᱚ ᱟᱫ ᱪᱟᱞᱟᱜ ᱠᱟᱱᱟ᱾
ᱟᱫ ᱪᱟᱞᱟᱜ ᱠᱟᱱ ᱛᱟᱵᱳᱱᱟ
ᱟᱫᱚ ᱚᱱᱟ ᱠᱚᱫᱚ ᱵᱟᱠᱚ ᱥᱟᱵ ᱫᱚᱦᱚ ᱫᱟᱲᱮᱭᱟᱛᱟᱵᱚᱱ ᱠᱟᱱᱟ ᱥᱟᱵ ᱫᱚᱦᱚ ᱫᱚ ᱞᱟᱹᱠᱛᱤ ᱠᱟᱱ ᱜᱮᱭᱟ
ᱤᱹ ᱠᱚ ᱛᱚ ᱵᱚᱱᱟ
ᱦᱮᱸ
ᱟᱫᱚ ᱜᱚᱝᱠᱮ ᱟᱯᱮ ᱥᱮᱫ ᱜᱮ ᱱᱚᱣᱟ ᱠᱚᱫᱚ ᱠᱚ ᱵᱮᱱᱟᱣ ᱵᱟᱲᱟᱭ ᱫᱟ ᱠᱚ ᱥᱮ ᱵᱟ ᱠᱚ ᱵᱮᱱᱟ ᱵᱟᱲᱟᱭ ᱫᱟ
ᱦᱚᱸ ᱚᱠᱟᱴᱟᱜ
ᱵᱟᱺᱫᱤ ᱵᱟᱺᱫᱤ ᱠᱚ
ᱵᱟᱝ ᱜᱚᱝᱠᱮ ᱱᱮᱛᱟᱨ ᱫᱚ ᱵᱟᱸᱫᱮ ᱵᱟᱝᱠᱚ ᱵᱮᱱᱟ